ᱡᱚᱦᱟᱨ ᱜᱮ ᱾ ᱦᱮᱸ ᱡᱚᱦᱟᱨ ᱜᱮ ᱾
ᱦᱮᱸ ᱫᱟᱫᱟ ᱡᱚᱦᱟᱨ ᱜᱮ ᱾
ᱦᱮᱸ ᱨᱚᱦᱚᱲ ᱵᱟᱝ ᱟᱸᱡᱚᱢ ᱟᱸᱡᱚᱢ ᱴᱷᱤᱠᱟᱹᱜ ᱠᱟᱱᱟ?
ᱦᱮᱸ ᱟᱸᱡᱚᱢ ᱦᱚᱸ ᱟᱸᱡᱚᱢᱚᱜ ᱠᱟᱱ ᱜᱮᱭᱟ ᱾
ᱟᱪᱪᱷᱟ, ᱛᱟᱨ ᱯᱚᱨ, ᱱᱟᱯᱟᱭ ᱵᱟᱲᱟ ᱜᱮ? ᱾
ᱟᱸᱡᱚᱢᱚᱜ, ᱟᱸᱡᱚᱢ ᱠᱟᱱ ᱜᱮᱭᱟ? ᱦᱮᱸ, ᱱᱟᱯᱟᱭ ᱵᱟᱲᱟ ᱜᱮ ᱾ ᱟᱵᱮᱱ ᱜᱮ?
ᱟᱨ, ᱤᱧ ᱦᱚᱸᱛᱚ, ᱱᱟᱯᱟᱭ ᱵᱟᱲᱟ ᱜᱮ, ᱟᱨ ᱪᱟᱥᱵᱟᱥ ᱫᱚ, ᱛᱤᱱᱟᱹᱜ ᱥᱟᱺᱜᱤᱧ ᱞᱮᱠᱟ? ᱚᱼ ᱢᱮᱱᱫᱟᱞᱤᱧ ᱪᱟᱥ ᱵᱟᱥ ᱫᱚ, ᱛᱤᱱᱟᱹᱜ? ᱥᱟᱹᱜᱤᱧ ᱛᱟᱦᱚᱞᱮ ᱾ ᱟᱪᱪᱷᱟ, ᱟᱹᱨᱤ ᱯᱩᱨᱟᱹᱜᱼᱟ, ᱦᱮᱸ ᱵᱟᱝ ᱾
ᱚᱸᱼ ᱦᱚᱸᱜᱼᱚᱭ ᱛᱚ, ᱱᱤᱛᱚᱜ ᱜᱮ ᱠᱚ, ᱮᱦᱚᱵ ᱵᱟᱲᱟᱭ ᱮᱫᱼᱟ, ᱦᱮᱸ ᱵᱟᱝ ᱥᱮ ᱜᱳᱴᱟ ᱥᱮᱫ ᱜᱮ ᱾ ᱦᱮᱸᱼ ᱛᱚ, ᱫᱷᱩᱨᱟᱹᱣ ᱵᱟᱲᱟ ᱦᱩᱭ ᱟᱠᱟᱱᱟ ᱦᱟᱸᱜ, ᱠᱟᱹᱴᱤᱡ ᱥᱟᱨᱫᱤ, ᱧᱚᱜ ᱦᱟᱸᱜ ᱾ ᱠᱟᱹᱴᱤᱡ, ᱱᱮᱛᱟᱨ ᱫᱚ, ᱫᱮᱨᱤ ᱠᱟᱛᱮᱜ ᱜᱮ, ᱫᱷᱩᱨᱟᱹᱣ ᱞᱟᱜᱟᱜ ᱠᱟᱱᱟ ᱛᱚ ᱾ ᱯᱟᱹᱦᱤᱞ ᱫᱚ ᱠᱚ, ᱞᱟᱹᱭ ᱞᱮᱫᱟ, ᱠᱟᱢᱵᱟᱵᱩᱛᱤ ᱡᱚᱢ ᱠᱟᱛᱮᱫ ᱠᱚ, ᱫᱷᱩᱨᱟᱹᱜ ᱠᱟᱱ ᱛᱟᱦᱮᱸᱫ, ᱠᱤᱱᱛᱩ ᱱᱮᱛᱟᱨ ᱫᱚ, ᱵᱟᱝ ᱾ ᱥᱮ ᱪᱮᱫ
ᱟᱸᱶ, ᱟᱸᱼᱦᱮᱸ᱾
ᱦᱟᱼᱞᱟᱹᱣ ᱾ ᱥᱟᱸᱜᱮ ᱫᱟᱣ ᱦᱮᱸᱼᱜᱚᱢᱠᱮ, ᱱᱮᱴᱳᱣᱟᱨᱠ ᱡᱟᱹᱱᱤᱡ, ᱵᱟᱭ ᱧᱟᱢᱮᱫ ᱛᱟᱵᱮᱱᱟ ᱾ ᱦᱮᱸ, ᱱᱮᱴᱣᱟᱨᱠ ᱡᱟᱱᱤᱪ, ᱴᱷᱟᱠ ᱾ ᱴᱷᱤᱠ, ᱵᱟᱭ ᱧᱟᱢᱮᱫ ᱛᱟᱵᱮᱱᱟ, ᱛᱚ, ᱟᱸᱡᱚᱢ ᱴᱷᱤᱠᱟᱹᱜ ᱠᱟᱱᱟ, ᱢᱟ, ᱞᱟᱹᱭ ᱵᱮᱱ ᱾
ᱦᱟᱞᱳᱻ ᱾
ᱦᱮᱸᱻ, ᱟᱸᱡᱚᱢ ᱴᱷᱤᱠᱟᱹᱜ ᱠᱟᱱᱟ, ᱵᱟᱵᱮᱱ ᱟᱸᱡᱚᱢᱮᱫᱼᱟ? ᱟᱸᱻᱪᱷᱟ ᱾
ᱦᱮᱞᱳ
ᱩ-ᱝᱦᱩᱸ ᱾
ᱦᱟᱻᱞᱳ ᱾
ᱵᱟᱵᱮᱱ, ᱟᱸᱡᱚᱢ ᱴᱷᱤᱠᱟᱹ ᱭᱮᱜᱼᱟ ᱾ ᱵᱟᱝ, ᱵᱟᱵᱮᱱ ᱟᱸᱡᱚᱢ ᱴᱷᱤᱠᱟᱹ ᱭᱮᱜᱼᱟ?
ᱵᱟᱝ ᱟᱸᱡᱚᱢᱚᱜ ᱠᱟᱱᱟ, ᱵᱟᱹᱞᱤᱧ, ᱮᱸᱻ ᱦᱮᱸᱼᱱᱤᱛᱚᱜ ᱫᱚ, ᱟᱸᱡᱚᱢᱚᱜ
ᱚᱼ, ᱱᱮᱴᱣᱟᱨᱠ ᱡᱟᱹᱱᱤᱡ, ᱵᱟᱭ ᱟᱸᱡᱚᱢ ᱧᱟᱢᱮᱫ ᱛᱟᱵᱮᱱᱟ, ᱜᱚᱝᱠᱮ ᱾
ᱟᱹᱞᱤᱧᱟᱜ ᱫᱚᱭ, ᱧᱟᱢᱮᱫ ᱜᱮᱭᱟ, ᱱᱤᱛᱚᱜ
ᱚᱼ ᱾
ᱢᱮᱱ ᱮᱫᱟᱹᱞᱤᱧ ᱡᱮ, ᱚᱲᱟᱜ ᱠᱚᱨᱮ ᱫᱚ, ᱱᱟᱯᱟᱭ ᱵᱟᱲᱟ ᱜᱮᱭᱟ ᱠᱚ ᱾
ᱦᱮᱸᱼᱱᱤᱛᱚᱜ, ᱱᱤᱛ ᱫᱚ, ᱱᱟᱯᱟᱭ ᱵᱮᱲᱟ ᱜᱮ, ᱟᱯ ᱟᱯᱮ ᱚᱸᱰᱮ ᱜᱮ, ᱪᱮᱫ ᱞᱮᱠᱟ? ᱟᱯᱮ ᱚᱱᱛᱮ ᱜᱮ, ᱪᱮᱫ ᱞᱮᱠᱟ? ᱟᱪᱪᱷᱟ, ᱛᱚ, ᱥᱟᱨᱫᱤ ᱨᱚᱦᱚᱭ ᱠᱚ, ᱦᱩᱭ ᱠᱟᱱᱟ ᱥᱮ, ᱪᱮᱫ ᱞᱮᱠᱟ?
ᱮᱸᱻ ᱛᱟᱹᱨᱤ ᱨᱮ , ᱨᱚᱦᱚᱭ
ᱩᱸᱻ ᱾
ᱠᱷ-ᱟᱸᱦ ᱾
ᱫᱟᱠᱟ ᱫᱚ ᱵᱮᱱ, ᱡᱚᱢ ᱵᱟᱲᱟ ᱠᱮᱫᱟ?
ᱠᱩᱞ ᱠᱚᱫᱚ ᱵᱟᱲᱟ ᱦᱩᱭ ᱟᱠᱟᱱᱟ ᱾ ᱵᱟᱛᱨᱩᱢ ᱥᱮᱫ, ᱥᱟᱡᱟᱨ ᱥᱟᱦᱟᱨ ᱥᱮᱫ ᱨᱮ, ᱢᱮᱱᱟᱜ ᱵᱤᱱᱟ ᱾
ᱟ ᱻ ᱾
ᱮᱵᱟᱨ ᱥᱟᱦᱟᱨ ᱥᱮᱫ ᱨᱮ ᱢᱮᱱᱟᱜ ᱵᱮᱱᱟ ᱾
ᱟᱹᱛᱩ ᱫᱤᱥᱟᱹᱢ
ᱚᱸ ᱛᱟᱨᱯᱚᱨ ᱟᱯᱮ ᱥᱮᱫ ᱫᱚ ᱛᱤᱱᱟᱹᱜ ᱫᱷᱟᱣ ᱠᱚ ᱪᱟᱥᱟ ᱜᱚᱝᱠᱮ ᱢᱚᱴᱟᱢᱩᱴᱤ ᱢᱤᱫ ᱫᱷᱟᱣ ᱥᱮ ᱵᱟᱨ ᱫᱷᱟᱣ?
ᱢᱚᱴᱟᱢᱩᱴᱤ ᱵᱟᱨᱫᱚᱢ ᱠᱚ ᱪᱟᱥᱟ ᱢᱮᱫᱤᱱᱼᱼ
ᱢᱤᱫ ᱫᱷᱟᱣ ᱫᱚ ᱫᱷᱚᱨᱚᱱ ᱨᱮ ᱦᱮᱸ ᱵᱟᱝ
ᱟᱞᱮ ᱥᱮᱫ ᱤᱭᱟᱹ ᱢᱮᱱᱟᱜᱼᱟ ᱛᱚ ᱥᱮᱞᱳ ᱢᱮᱱᱟᱜ ᱦᱚᱸ
ᱦᱚᱸ ᱦᱚᱸ ᱥᱮᱞᱚ ᱠᱚ ᱢᱮᱱᱟᱜ ᱛᱟᱦᱞᱦᱮ ᱛᱚ ᱵᱟᱭ ᱦᱮᱸ ᱢᱤᱫ ᱫᱷᱟᱣ ᱵᱟᱨ ᱫᱚᱢ ᱚᱠᱟ ᱚᱠᱟ ᱴᱚᱴᱷᱟ ᱠᱚᱨᱮ ᱫᱚ ᱜᱟᱹᱰᱭᱟᱹ ᱠᱚ ᱢᱮᱱᱟᱜᱼᱟ᱾ ᱟᱨᱢᱟ ᱰᱮᱢ ᱠᱚ ᱢᱮᱱᱟᱜᱼᱟ ᱦᱮᱸ ᱚᱱᱟᱼᱼ ᱛᱟᱨᱯᱚᱨᱮ ᱟᱯᱮ ᱟᱯᱮ ᱥᱮᱫ ᱫᱚ ᱫᱷᱚᱨᱚᱱ ᱨᱮᱫᱚ ᱚᱠᱟᱴᱟᱜ ᱦᱩᱲᱩ ᱠᱚ ᱪᱟᱥᱟ ᱜᱚᱝᱠᱮ?
ᱪᱮᱫ ᱵᱟᱹᱧ ᱵᱟᱹᱞᱤᱧ ᱵᱩᱡᱷᱟᱹᱣ ᱞᱮᱫᱟ
ᱚ ᱢᱟᱱᱮ ᱚ ᱚᱠᱟᱴᱟᱜ ᱤᱛᱟᱹ ᱠᱚ ᱪᱟᱥᱟᱠᱚ ᱫᱷᱚᱨᱚᱱ ᱠᱚᱨᱮ ᱫᱚ ᱢᱟᱱᱮ ᱟᱨ ᱢᱤᱫᱴᱟᱱ ᱥᱤᱡᱤᱱ ᱡᱟᱦᱟᱸ ᱨᱮᱠᱚ ᱪᱟᱥᱟᱠᱚ ᱮᱱᱛᱮᱫ ᱚᱱᱟᱴᱟᱜ ᱫᱚ ᱚᱠᱟᱴᱟᱜ ᱦᱩᱲᱩ ᱯᱮ ᱪᱟᱥ ᱛᱟᱸᱦᱮᱫ?
ᱥᱚᱨᱱᱚ
ᱚᱻ ᱟᱨ ᱱᱤᱛ ᱫᱚ ᱥᱚᱨᱱᱚ ᱞᱚᱞᱟᱴ ᱡᱚᱛ ᱡᱚᱛᱚᱱᱟᱜ ᱜᱮ ᱦᱮᱸ ᱢᱟ ᱥᱮ
ᱦᱮᱸ ᱦᱮᱸ ᱢᱮᱛᱟᱞ ᱛᱮᱜᱮ
ᱢᱚᱴᱟᱢᱩᱴᱤ
ᱦᱩᱸ
ᱦᱮᱸ ᱟᱨ ᱮᱴᱟᱜ ᱥᱚᱢᱚᱭ ᱥᱚᱵᱽᱡᱤ ᱠᱚ ᱪᱮᱫ ᱞᱮᱠᱟ ᱯᱮ ᱪᱟᱥ ᱛᱟᱦᱮᱱ ᱪᱮᱫ ᱪᱮᱫ ᱥᱚᱵᱽᱡᱤ ᱠᱚᱯᱮ ᱪᱟᱥᱼᱼ
ᱡᱮ ᱮᱱᱛᱮᱜ ᱟᱞᱮᱥᱮᱫ ᱫᱚ ᱵᱟᱞᱮ ᱪᱟᱥ ᱜᱮᱭᱟ ᱛᱚ ᱡᱟ ᱦᱩᱲᱩᱜᱤ ᱦᱩᱲᱩ ᱟᱹᱞᱩ ᱟᱹᱞᱩ ᱠᱩᱡ
ᱚᱻ ᱟᱹᱞᱩ ᱠᱚ ᱦᱮᱸ ᱵᱟᱝ ᱟᱯᱮ ᱥᱮᱫ ᱫᱚ ᱟᱯᱮ ᱫᱚ ᱚᱠᱟ ᱫᱤᱥᱚᱢ ᱜᱚᱝᱠᱮ?
ᱟᱞᱮ ᱱᱤᱭᱟᱹ ᱵᱤᱨᱵᱷᱩᱢ ᱰᱤᱥᱴᱤᱠ
ᱚᱻ ᱟᱯᱮ ᱥᱮᱫ ᱫᱚ ᱟᱯᱮ ᱥᱮᱫ ᱦᱮᱸ ᱵᱟᱝ ᱟᱞᱮ ᱥᱮᱫ ᱫᱚ ᱦᱩᱲᱩ ᱠᱚ ᱾ ᱟᱫᱚ ᱦᱩᱲᱩ ᱠᱚ ᱟᱨ ᱚᱱᱮ ᱟᱹᱞᱩ ᱠᱚᱜᱮ
ᱦᱮᱸ ᱦᱮᱸ
ᱮᱸ ᱞᱮ ᱜᱚᱝᱠᱮ ᱱᱤᱛ ᱫᱚ ᱛᱟᱦᱚᱞᱮ ᱤᱭᱟᱹ ᱠᱚᱫᱚᱼᱼ ᱟᱯᱮ ᱚᱱᱟ ᱠᱚᱨᱮ ᱫᱚ ᱥᱟᱨᱫᱤ ᱠᱚ ᱫᱷᱩᱨᱟᱹᱣ ᱠᱟᱱᱟ ᱦᱮᱸ ᱵᱟᱝ ᱨᱚᱦᱚᱭ ᱠᱚᱫᱚ?
ᱠᱩ ᱫᱷᱩᱨᱟᱹᱣ ᱠᱟᱱᱟ ᱥᱟᱨᱫᱤ
ᱚᱻ ᱛᱟᱞᱦᱮ ᱟᱵᱮᱱ ᱫᱚ ᱠᱷᱮᱛ ᱥᱮᱫ ᱵᱮᱱ ᱪᱟᱞᱟᱣ ᱞᱮᱱᱟ ᱥᱮ ᱵᱟᱝ ᱛᱮᱦᱮᱧ ᱫᱚ?
ᱦᱮᱸ ᱠᱷᱮᱛ ᱥᱮᱫ ᱠᱷᱚᱱ ᱪᱟᱞᱟᱣ ᱞᱮᱱᱟ ᱞᱤᱧ ᱦᱮᱡ ᱮᱱᱟ ᱢᱤᱫ ᱜᱷᱟᱹᱲᱤᱡ ᱞᱟᱦᱟ ᱜᱮ ᱫᱟᱠᱟ ᱡᱚᱢ ᱠᱟᱛᱮᱜ ᱡᱤᱨᱟᱹᱣ ᱦᱩᱭ ᱠᱟᱱᱟ᱾
ᱦᱴᱚ ᱛᱟᱞᱦᱮ ᱟᱨ ᱢᱤᱫ ᱫᱷᱟᱣ ᱵᱮᱱ ᱪᱟᱞᱟᱜᱼᱟ ᱥᱮ ᱪᱮᱫ ᱞᱮᱠᱟ?
ᱦᱮᱸ ᱪᱟᱞᱟᱜ ᱟᱞᱤᱧ ᱦᱟᱸᱜ। ᱱᱚᱜᱼᱚᱭ ᱨᱤᱢᱤᱞ ᱨᱤᱢᱤᱞ ᱠᱟᱫᱟᱭ ᱛᱚ ᱟᱫᱚ ᱨᱤᱢᱤᱞ ᱞᱤᱧ ᱧᱮᱞ ᱜᱚᱫ ᱠᱟᱡ ᱜᱮ ᱫᱟᱜ ᱫᱟᱭ ᱥᱮ ᱪᱤᱠᱟᱭ ᱫᱟᱭ ᱟᱹᱰᱤ ᱡᱟᱹᱥᱛᱤ ᱦᱩᱰᱩᱨ ᱫᱟᱛᱚ ᱚᱱᱟᱛᱮ ᱚᱲᱟᱜ ᱞᱤᱧ ᱦᱮᱡ ᱠᱟᱱᱟ ᱟᱞᱤᱧ ᱦᱚᱸ ᱦᱩᱰᱩᱨ ᱫᱟᱭ ᱵᱤᱡᱽᱞᱤ ᱫᱟᱭ ᱚᱱᱟ ᱛᱮᱜᱮ ᱛᱚ ᱵᱚᱛᱚᱨ ᱢᱟ ᱟᱹᱠᱟᱹᱜ ᱠᱟᱱ।
ᱦᱮᱸ ᱚᱱᱟ ᱜᱮᱛᱚ ᱵᱚᱛᱚᱨ ᱫᱚ ᱾ ᱦᱩᱰᱩᱨ ᱵᱤᱡᱽᱞᱤ ᱠᱚᱨᱮ ᱫᱚ ᱟᱨᱚ ᱪᱤᱠᱟᱹᱭᱟᱵᱚᱱ ᱟᱵᱚ ᱫᱚ ᱠᱟᱹᱢᱤ ᱡᱚᱢ ᱦᱚᱲ ᱠᱷᱮᱛ ᱛᱚ ᱢᱟ ᱪᱟᱞᱟᱜ ᱜᱮ ᱞᱟᱜᱟᱣ ᱟᱵᱚᱱ ᱜᱮ। ᱦᱩᱰᱩᱨ ᱵᱤᱡᱽᱞᱤ ᱨᱮᱦᱚᱸ।
ᱪᱟᱞᱟᱜ ᱢᱟ ᱞᱟᱜᱟᱣ ᱟᱵᱚᱱ ᱜᱮᱛᱮ।
ᱦᱮᱸ। ᱟᱨ ᱱᱚᱛᱮ ᱟᱪᱠᱟ ᱡᱩᱫᱤ ᱦᱩᱲᱩ ᱦᱚᱭ ᱫᱟᱜ ᱨᱤᱢᱤᱞᱮ ᱨᱟᱠᱟᱵᱟᱭ ᱠᱷᱮᱛ ᱠᱚᱫᱚ ᱚᱠᱟ ᱛᱮᱵᱚᱱ ᱪᱟᱞᱟᱜᱼᱟ ᱚᱸᱰᱮ ᱜᱮ ᱛᱟᱦᱮᱸᱼᱼ ᱦᱟᱛᱟᱲ ᱞᱟᱜᱟᱣ ᱟᱵᱚᱱᱟ ᱦᱮᱸ ᱵᱟᱝ ᱥᱮ।
ᱛᱟᱦᱮᱸ ᱚᱸᱰᱮ ᱜᱮ ᱛᱟᱦᱮᱸ ᱞᱟᱜᱟᱣ ᱟᱵᱚᱱᱟ ᱟᱫᱚ ᱚᱲᱟᱜ ᱥᱩᱨᱜᱮ ᱛᱟᱦᱮᱸ ᱠᱷᱮᱛ ᱦᱚᱸ ᱥᱩᱨ ᱨᱮ ᱛᱟᱦᱮᱱ ᱠᱷᱟᱡ ᱫᱚ ᱦᱮᱡ ᱜᱚᱫᱚᱜ
ᱚᱱᱟ ᱠᱷᱟᱡ ᱫᱚ ᱦᱮᱡ ᱜᱚᱫᱚᱜ ᱟᱢ ᱟᱨ ᱵᱟᱝᱠᱷᱟᱱ ᱠᱟᱹᱴᱤᱡ ᱡᱟᱦᱟᱸᱭ ᱥᱟᱺᱜᱤᱧ ᱧᱚᱜ ᱨᱮᱠᱷᱟᱱ ᱫᱚ ᱟᱨ ᱥᱩᱨ ᱠᱚᱨᱮ ᱦᱚᱭᱛᱳ ᱚᱲᱟᱜ ᱠᱚ ᱡᱩᱫᱤ ᱵᱟᱝ ᱧᱮᱞ ᱧᱟᱢᱚᱜᱼᱟ ᱛᱟᱦᱚᱞᱮ ᱪᱤᱠᱟᱹᱭᱟᱢ ᱚᱱᱛᱮ ᱨᱮᱜᱮ ᱪᱷᱟᱛᱟ ᱠᱚᱜ ᱞᱟᱜᱟᱜᱼᱟ᱾
ᱦᱩᱸ
ᱢᱮᱱ ᱠᱟᱛᱷᱟ ᱫᱟᱨᱮ ᱥᱩᱨ ᱠᱚᱨᱮ ᱵᱟᱝ ᱪᱟᱞᱟᱣ ᱞᱮᱱᱠᱷᱟᱱ ᱜᱮ ᱱᱟᱯᱟᱭᱚᱜᱼᱟ ᱥᱮ ᱪᱮᱫ ᱞᱮᱠᱟ᱾ ᱚᱱᱟ ᱦᱩᱰᱦᱩᱰᱟᱹᱣ ᱵᱤᱡᱽᱞᱤ ᱥᱚᱢᱚᱭ ᱮᱢ
ᱛᱟᱨᱯᱚᱨ ᱚᱱᱟ ᱤᱞᱮᱠᱴᱨᱤᱠ ᱡᱟᱦᱟᱸᱴᱟᱜ ᱯᱳᱞ ᱢᱮᱱᱟᱜ ᱠᱟᱜ-ᱟ ᱚᱱᱟ ᱥᱩᱨ ᱨᱮ
ᱦᱮᱸᱻ ᱮᱢᱱᱤ ᱵᱟᱠᱷᱟᱱ ᱫᱚ ᱱᱟᱯᱟᱭ ᱜᱮ ᱮᱴᱟᱜ ᱠᱚᱨᱮ ᱪᱟᱞᱟᱣ ᱞᱮᱱᱠᱷᱟᱱ ᱫᱚ᱾
ᱪᱮᱫ ᱚᱠᱟ ᱛᱮᱵᱤᱱ ᱪᱟᱞᱟᱜ ᱠᱟᱱᱟ ᱥᱮ?
ᱵᱟᱝ ᱟᱸᱡᱚᱢᱚᱜ ᱠᱟᱱᱟ ᱵᱟ ᱵᱟᱝ ᱱᱚᱜᱼᱚᱭ ᱱᱚᱛᱮ ᱚᱲᱟᱜ ᱥᱮᱫ ᱨᱮ ᱡᱟᱹᱱᱤᱡ ᱱᱮᱴᱟᱣᱟᱨᱠᱚ ᱵᱟᱭ ᱧᱟᱢᱟ ᱱᱚᱛᱮ ᱛᱟᱦᱚᱞᱮ ᱵᱟᱲᱜᱮ ᱥᱮᱫ ᱞᱤᱧ ᱚᱰᱚᱠ ᱱᱟ ᱦᱟᱜ ᱵᱟᱝ ᱟᱸᱡᱚᱢᱚᱜ ᱠᱟᱱᱟ
ᱟᱵᱮᱱ ᱦᱚ ᱟᱞᱤᱧ ᱞᱮᱠᱟ ᱜᱮ ᱚᱲᱟᱜ ᱨᱮ ᱵᱟᱭ ᱧᱟᱢ ᱛᱟᱞᱤᱧ ᱛᱮ ᱵᱟᱨᱦᱮ ᱞᱤᱧ ᱩᱰᱩᱠ ᱠᱟᱱᱟ ᱤᱛᱮᱫ ᱜᱮ
ᱚ ᱦᱚ ᱚ ᱟᱹᱞᱤᱧ ᱦᱚ ᱱᱤᱛᱚᱜ ᱞᱤᱧ ᱚᱰᱚᱠ ᱱᱟ ᱛᱟᱦᱚᱞᱮ
ᱦᱳᱲᱳ ᱫᱚᱯᱮ ᱨᱚᱦᱚᱭ ᱵᱟᱲᱟ ᱠᱮᱫᱟ?
ᱦᱮᱸ ᱱᱤᱛᱚᱜ ᱫᱷᱚᱨᱟ ᱫᱷᱩᱨᱟᱹᱣ ᱦᱩᱭ ᱠᱟᱱᱟ ᱦᱟᱸᱜ ᱥᱟᱹᱛ ᱫᱚ ᱟᱹᱣᱨᱤ ᱥᱟᱹᱛᱟᱹᱜᱼᱟ᱾
ᱚᱸ
ᱱᱚᱛᱮ ᱫᱚ ᱢᱚᱴᱟᱢᱩᱴᱤ ᱥᱮᱛᱟᱜ ᱥᱮᱫ ᱮᱼᱼ ᱨᱤᱢᱤᱞ ᱞᱮᱫᱟᱭ ᱜᱚᱝᱠᱮ ᱛᱟᱨᱯᱚᱨᱮ ᱱᱤᱛ ᱫᱚ ᱦᱟᱸᱜ ᱯᱷᱟᱠᱟ ᱵᱟᱲᱟᱣ ᱠᱟᱜᱼ ᱟᱭ ᱟᱨ ᱥᱤᱛᱩᱝ ᱠᱟᱜᱼᱟᱭ ᱵᱟᱹᱭ-ᱵᱟᱹᱭᱛᱮ ᱦᱟᱸᱜ ᱵᱟᱝ ᱟᱸᱡᱚᱢᱚᱜ ᱠᱟᱱᱟ
ᱛ ᱛᱦᱫᱤᱱ ᱜᱟᱯᱟ ᱢᱟ ᱤᱱᱠᱟ ᱛᱮ ᱟᱭ ᱢᱤᱫ ᱜᱷᱟ. ᱲᱤᱡ ᱛᱮ ᱥᱤᱛᱩᱝᱼᱟᱭ ᱢᱤᱫ ᱜᱷᱟ. ᱲᱤᱡ ᱛᱮᱭ ᱨᱤᱢᱤᱞᱟ
ᱦᱮᱸᱻᱦᱮᱸ
ᱵᱟᱹᱭᱦᱟᱹᱲ ᱥᱮᱫ ᱵᱮᱱ ᱪᱟᱞᱟᱣ ᱞᱮᱱᱟ ᱥᱮ ᱥᱮᱛᱟᱜ ᱥᱮᱫ?
ᱦᱮᱸ ᱵᱟᱹᱭᱦᱟᱹᱲ ᱥᱮᱫ ᱜᱮ ᱪᱟᱞᱟᱣ ᱦᱩᱭ ᱞᱮᱱᱟ ᱟᱵᱮᱱ ᱞᱮᱠᱟ ᱜᱮ ᱟᱹᱞᱤᱧ ᱦᱮᱡ ᱠᱷᱮᱛ ᱠᱷᱚᱱ ᱞᱤᱧ ᱦᱮᱡ ᱮᱱᱟ ᱟᱫᱚ ᱦᱟᱸᱜ ᱛᱮᱦᱮᱧ ᱫᱚ ᱦᱟᱸᱜ ᱟᱫᱚ ᱦᱟᱸᱜ ᱵᱟᱞᱤᱧ ᱪᱟᱞᱟᱜ ᱟᱹᱞᱤᱧ ᱢᱮᱱᱫᱟ ᱦᱟᱸᱜ ᱠᱟᱹᱴᱤᱡ ᱢᱟᱫᱟ-ᱢᱟᱫᱟ ᱞᱤᱧ ᱵᱩᱡ ᱮᱫ ᱛᱮ᱾
ᱦᱩᱸ ᱚᱱᱠᱟ ᱜᱮ ᱨᱚᱲ ᱞᱤᱧ ᱟᱡᱚᱢ ᱮᱫ ᱠᱟᱱ ᱛᱟᱵᱮᱱᱟ ᱢᱟᱫᱟ-ᱢᱟᱫᱟ᱾
ᱦᱮᱸ ᱟᱫᱚ ᱚᱱᱟ ᱛᱮ ᱛᱮᱦᱮᱧ ᱫᱟᱫᱟ ᱦᱟᱸᱜ ᱞᱤᱧ ᱢᱮᱱ ᱮᱫᱟ ᱵᱟ ᱞᱤᱧ ᱪᱟᱞᱟᱜᱼᱟ ᱵᱟᱠᱷᱟᱱ ᱦᱟᱸᱜ ᱰᱷᱮᱨ ᱢᱮᱱ ᱞᱮᱱ ᱠᱷᱟᱱ ᱦᱟᱸᱜ ᱵᱟᱝ ᱟᱸᱡᱚᱢᱚᱜ ᱠᱟᱱᱟ
ᱦᱩᱸᱻ
ᱦᱩᱸ-ᱦᱩᱸ ᱛᱟᱨᱯᱚᱨᱮ ᱟᱯᱮ ᱥᱮᱫ ᱫᱚ ᱮᱴᱟᱜ ᱥᱚᱢᱚᱭ ᱫᱚ ᱟᱹᱞᱩ ᱵᱟᱫ ᱠᱟᱛᱮᱫ ᱫᱚ ᱟᱫᱚ ᱦᱟᱸᱜ ᱪᱮᱫ ᱦᱚᱸ ᱥᱚᱵᱽᱡᱤ ᱠᱚ ᱫᱚ ᱵᱟᱠᱚ ᱪᱟᱥᱮᱫ ᱥᱮ ᱪᱮᱫ
ᱵᱟ-ᱵᱟ
ᱚᱦᱚ
ᱟᱞᱮ ᱥᱮᱫ ᱱᱚᱛᱮ ᱞᱮ ᱪᱟᱥᱟ ᱟᱹᱞᱩ, ᱛᱟᱨᱯᱚᱨ ᱛᱩᱲᱤ, ᱛᱤᱞᱢᱤᱧ
ᱚᱻ ᱛᱩᱲᱤ ᱛᱤᱞᱢᱤᱧ ᱠᱚ ᱦᱚᱸ ᱛᱚ ᱱᱟᱯᱟᱭ-ᱱᱟᱯᱟᱭ ᱜᱮᱭᱟ᱾
ᱵᱟᱝ ᱟᱸᱡᱚᱢᱚᱜ ᱠᱟᱱᱟ ᱜᱩᱦᱩᱢ ᱠᱚ ᱛᱟᱨᱟᱭᱮᱱᱟ ᱵᱟᱹᱫ ᱟᱸᱠ ᱠᱚ ᱢᱮᱱᱟᱜ ᱟᱠᱟᱫᱟ
ᱦᱮᱸ ᱜᱩᱦᱩᱢ ᱠᱚ ᱦᱚᱸ ᱱᱟᱯᱟᱭ ᱜᱮᱭᱟ᱾
ᱦᱩᱸ
ᱦᱩᱸ ᱟᱫᱚ ᱢᱚᱴᱟ ᱢᱩᱴᱤ ᱛᱤᱱᱟᱹᱜ ᱜᱟᱱ ᱯᱮ ᱪᱟᱥ ᱛᱟᱹᱵᱮᱱᱟ ᱟᱹᱵᱮᱱ ᱟᱞᱮ ᱫᱚ ᱚᱱᱟ ᱯᱩᱨᱩᱞᱤᱭᱟᱹ ᱢᱟᱱ ᱫᱤᱥᱚᱢ ᱟᱸᱡᱚᱢᱚᱜᱼᱟ ᱯᱩᱨᱩᱞᱤᱭᱟᱹ ᱢᱟᱱ ᱫᱤᱥᱚᱢ ᱦᱮᱡ ᱵᱟᱲᱟᱣ ᱚᱱᱟ ᱵᱮᱫ
ᱦᱮᱸ ᱪᱟᱞᱟᱣ ᱵᱟᱲᱟ ᱠᱟᱱ ᱜᱮᱭᱟ ᱥᱮ ᱧᱩᱛᱩᱢ ᱵᱟᱹᱞᱤᱧ ᱫᱤᱥᱟᱹᱭ ᱫᱟ᱾
ᱯᱩᱨᱩᱞᱤᱭᱟᱹ ᱟᱡᱚᱫᱤᱭᱟᱹ ᱦᱚᱭ᱾ ᱟᱡᱚᱫᱤᱭᱟᱹ ᱵᱩᱨᱩ ᱥᱮᱸᱫᱽᱨᱟ ᱠᱚ ᱵᱟᱹᱵᱮᱱ ᱦᱮᱡ ᱵᱟᱲᱟᱣ ᱠᱟᱱᱟ?
ᱵᱟ ᱵᱟ ᱵᱟᱹᱞᱤᱧ ᱪᱟᱞᱟᱣ ᱵᱟᱲᱟ ᱠᱟᱱᱟ᱾
ᱚᱸᱭ᱾ ᱦᱩᱸ ᱦᱩᱸ ᱦᱤᱡᱩᱜ ᱜᱮ ᱛᱟᱦᱮᱸᱱ ᱜᱮᱭᱟ ᱠᱚ ᱵᱟᱹᱭᱥᱟᱹᱠᱷ ᱠᱩᱱᱟᱹᱢᱤ ᱨᱮ? ᱯᱟᱹᱦᱤᱞ ᱫᱚ ᱦᱮᱸ ᱯᱟᱹᱦᱤᱞ ᱠᱷᱚᱱ ᱜᱮ ᱟᱵᱚ ᱦᱟᱯᱲᱟᱢ ᱠᱚ ᱠᱚ ᱪᱚᱞ ᱠᱚᱫᱟᱣ ᱠᱟᱫᱟ ᱠᱚ ᱱᱮᱛᱟᱨ ᱫᱚ ᱟᱫᱚ ᱦᱟᱸᱜ ᱫᱟᱬᱟᱱ ᱞᱮᱠᱟ ᱠᱚ ᱦᱤᱡᱩᱜ ᱠᱟᱱᱟ ᱠᱚ ᱟᱨᱠᱤ ᱚᱱᱟ ᱤᱭᱟᱹ ᱦᱤᱞᱚᱜ ᱦᱚᱸ ᱟᱨᱠᱤ ᱵᱟᱹᱭᱥᱟᱹᱠ ᱠᱩᱱᱟᱹᱢᱤ ᱦᱤᱞᱚᱜ ᱦᱚᱸ᱾ ᱵᱟᱝ ᱵᱟᱝ ᱦᱮᱡ ᱞᱮᱱᱟ ᱠᱚ ᱢᱮᱛᱟᱡ ᱟᱨ ᱥᱩᱛᱟᱹᱢ ᱴᱟᱺᱰᱤ ᱨᱮ ᱠᱚ ᱫᱩᱲᱩᱵ ᱵᱟᱲᱟᱭᱟ ᱠᱚ ᱜᱚᱞᱯᱷᱚ ᱜᱟᱞᱢᱟᱨᱟᱜ ᱟᱠᱚ ᱯᱟᱹᱦᱤᱞ ᱞᱮᱠᱟ ᱥᱮᱸᱫᱽᱨᱟ ᱠᱚ ᱫᱚ ᱱᱤᱛᱚᱜ ᱫᱚ ᱵᱟᱝ ᱦᱩᱭᱩᱜᱼᱟ᱾
ᱦᱩᱸ᱾
ᱦᱩᱸ᱾ ᱛᱟᱨᱯᱚᱨ ᱟᱯᱮ ᱚᱸᱰᱮ ᱠᱷᱚᱱ ᱫᱚ ᱥᱟᱱᱛᱤᱱᱤᱠᱮᱛᱚᱱ ᱛᱤᱱᱟᱹᱜ ᱥᱟᱱᱛᱤᱱᱤᱠᱮᱛᱚᱱ ᱫᱚ ᱛᱤᱱᱟᱹᱜ ᱥᱟᱺᱜᱤᱧ ᱚᱜ ᱛᱟᱯᱮᱭᱟ?
ᱟᱞᱮ ᱱᱚᱰᱮ ᱠᱷᱚᱡ ᱥᱟᱱᱛᱤᱱᱤᱠᱮᱛᱚᱱ ᱥᱩᱨ ᱜᱮᱭᱟ᱾
ᱮᱠᱫᱚᱢ ᱥᱩᱨ ᱜᱮᱭᱟ ᱥᱮ ᱪᱮᱫ?
ᱮᱠᱫᱚᱢ ᱥᱩᱨ ᱜᱮᱭᱟ ᱱᱚᱰᱮ ᱠᱷᱚᱡ ᱟᱞᱮ ᱴᱚᱞᱟ ᱠᱷᱚᱡ ᱢᱤᱱᱤᱢᱟᱢ ᱟᱹᱞᱤᱧ ᱞᱤᱧ ᱞᱟᱹᱭ ᱟᱹᱵᱮᱱᱟ ᱚᱸᱰᱮ ᱠᱷᱚᱡ ᱫᱩ ᱛᱷᱮᱠᱮ ᱛᱤᱱ ᱠᱤᱞᱚ ᱢᱤᱴᱟᱹᱨ
ᱚ ᱛᱟᱦᱚᱞᱮ ᱛᱚ ᱟᱹᱰᱤ ᱥᱩᱨ ᱛᱚ ᱚᱱᱛᱮ ᱪᱟᱞᱟᱣ ᱵᱟᱲᱟ ᱦᱩᱭ ᱞᱮᱱᱟ ᱠᱤᱪᱷᱩ ᱫᱩᱭ ᱵᱚᱪᱷᱚᱨ ᱠᱷᱟᱱ ᱢᱟᱲᱟᱝ ᱨᱮ ᱫᱩ ᱵᱚᱪᱷᱚᱨ ᱠᱷᱟᱱ ᱢᱟᱲᱟᱝ ᱨᱮ ᱩᱱ ᱪᱟᱞᱟᱣ ᱵᱟᱲᱟ ᱦᱩᱭ ᱞᱮᱱᱟ᱾ ᱦᱩᱸ ᱟᱹᱰᱤ ᱱᱟᱯᱟᱭ ᱡᱟᱭᱜᱟ ᱠᱟᱱᱟ᱾
ᱱᱟᱯᱟᱭ ᱜᱮᱭᱟ ᱡᱟᱭᱜᱟ ᱫᱚ᱾
ᱡᱮᱸ᱾ ᱱᱚᱣᱟ ᱠᱚᱨᱮ ᱛᱚ ᱵᱟᱦᱨᱮ ᱠᱚ ᱨᱮᱱ ᱜᱤᱫᱽᱨᱟᱹ ᱯᱨᱟᱭ, ᱦᱮᱸ? ᱮᱸ ᱟᱯᱮ ᱚᱱᱟ ᱠᱚ ᱨᱮ ᱛᱚ ᱵᱟᱦᱨᱮ ᱠᱚ ᱨᱮᱱ ᱜᱤᱫᱽᱨᱟᱹ ᱯᱨᱟᱭ ᱜᱮ ᱯᱟᱲᱦᱟᱜ ᱞᱟᱹᱜᱤᱫ ᱠᱚ ᱛᱟᱦᱮᱸᱱᱟ ᱠᱚ ᱥᱟᱱᱛᱤᱱᱤᱠᱮᱛᱚᱱ ᱚᱱᱟ ᱠᱚ ᱨᱮ ᱢᱟᱱᱮ ᱮᱴᱟᱜ
ᱦᱮᱸ ᱦᱮᱸ ᱛᱟᱦᱮᱸᱜ ᱛᱟᱦᱮᱸᱱ ᱜᱮᱭᱟ ᱠᱚ ᱱᱚᱛᱮ ᱤᱭᱟᱹ ᱠᱚᱨᱮᱱ ᱠᱚ ᱛᱟᱦᱮᱸᱱ ᱜᱮᱭᱟ ᱢᱟᱱᱮ ᱵᱟᱦᱨᱮ ᱠᱚ ᱨᱮᱱ ᱢᱟᱱᱮ ᱟᱭᱢᱟ ᱡᱟᱭᱜᱟ ᱠᱚ ᱨᱮᱱ ᱜᱮ ᱛᱟᱦᱮᱹᱱ ᱟᱠᱚ᱾ ᱵᱷᱟᱲᱟ ᱚᱲᱟᱜ ᱠᱚᱨᱮ, ᱱᱚᱰᱮᱱ ᱠᱚ ᱤᱭᱟᱹ ᱱᱚᱰᱮᱱ ᱠᱚ ᱤᱭᱟᱹ ᱯᱟᱲᱦᱟᱜᱼᱟ᱾
ᱦᱮᱸ᱾ ᱚ᱾ ᱛᱟᱨᱯᱚᱨ ᱟᱹᱵᱮᱱ ᱫᱚ ᱯᱟᱨᱛᱟᱞᱮ ᱚᱞᱚᱜ ᱯᱟᱲᱦᱟᱜ ᱫᱚ ᱛᱤᱱᱟᱹᱜ ᱥᱟᱺᱜᱤᱧ ᱜᱮ ᱫᱚ?
ᱟᱹᱞᱤᱧ ᱫᱚ ᱢᱟᱱᱮᱥ ᱤᱭᱟᱹ ᱴᱩᱭᱮᱞ ᱯᱟᱥ ᱮᱭᱤᱪ ᱮᱥ ᱟᱨᱚ ᱵᱟᱹᱞᱤᱧ ᱯᱟᱲᱦᱟᱣ ᱠᱟᱱᱟ᱾
ᱚᱲᱟᱜ ᱨᱮᱱᱟᱜ ᱦᱚᱸ ᱚᱲᱟᱜ ᱨᱮᱱᱟᱜ ᱦᱚᱸ ᱢᱤᱫᱴᱮᱡ ᱪᱟᱯ ᱦᱮᱡ ᱟᱫᱤᱧᱟᱹ ᱟᱫᱚ ᱚᱱᱟᱛᱮ ᱢᱟᱱᱮ ᱟᱨ ᱵᱟᱹᱞᱤᱧ ᱯᱟᱲᱦᱟᱜᱼᱟ᱾
ᱦᱮᱸ ᱦᱮᱸ ᱦᱮᱸ ᱟᱫᱚ ᱱᱚᱛᱮ ᱦᱩᱭᱩᱜ ᱠᱟᱱ ᱠᱷᱟᱡ ᱴᱷᱤᱠ ᱜᱮᱭᱟ᱾
ᱦᱩᱸ ᱟᱵᱩ ᱢᱟᱱᱮ ᱪᱤᱱᱟ ᱟᱵᱩ ᱦᱚᱲ ᱠᱷᱚᱱ ᱫᱚ ᱚᱝᱠᱟ ᱜᱤ ᱴᱤᱫ ᱴᱮᱡ ᱢᱟᱱ ᱯᱟᱲᱦᱟᱣ ᱨᱮᱱᱟᱜ ᱢᱩᱡ ᱚᱲᱟᱜ ᱥᱮ ᱪᱟᱯ ᱵᱚᱱ ᱠᱷᱟᱡ ᱜᱮ ᱟᱨ ᱵᱟᱵᱚᱱ ᱫᱩᱲᱩᱵᱼᱟ᱾ ᱱᱟᱪ ᱵᱷᱟᱞᱮᱭᱟ᱾
ᱦᱩᱸ᱾ ᱦᱮᱸ ᱮᱴᱟᱜ ᱥᱮᱱᱟᱜ ᱪᱟᱯ ᱦᱮᱡ ᱜᱚᱫ ᱮᱱᱜᱮᱭᱟ ᱦᱮᱸ ᱵᱟᱝ?
ᱦᱩᱸ ᱮᱦᱚ ᱵᱟᱵᱟ ᱠᱟᱹᱴᱤᱡ ᱨᱩᱣᱟᱹᱭᱮᱱ ᱛᱟᱞᱤᱧ ᱛᱮ ᱟᱫᱚ ᱟᱫᱚ ᱵᱟᱹᱞᱤᱧ ᱯᱟᱲᱦᱟᱜᱼᱟ ᱛᱚᱵᱮ ᱯᱚᱭᱥᱟ ᱠᱚᱦᱚᱸ ᱴᱟᱱᱟ-ᱴᱟᱱᱤ
ᱚ ᱚᱻ ᱦᱮᱸ ᱚᱱᱟ ᱦᱚᱸ ᱠᱟᱛᱷᱟ ᱠᱟᱱ ᱜᱮᱭᱟᱹ
ᱟᱵᱮ ᱛᱱᱟᱹ ᱥᱟᱺᱜᱧ ᱵᱮᱱ ᱯᱟᱲᱦᱟᱣ ᱠᱟᱜ ᱛᱮ
ᱟᱹᱞᱤᱧ ᱦᱚᱸ ᱱᱤᱛᱚᱜ ᱦᱚᱸ ᱠᱚᱞᱮᱡᱽ ᱠᱚ ᱠᱚᱢᱯᱞᱤᱴ ᱵᱟᱲᱟ ᱠᱟᱛᱮᱫ ᱱᱚᱜ ᱟᱫᱚ ᱦᱟᱸᱜ ᱱᱚᱜᱼᱚᱸᱚᱭ ᱪᱟᱥᱵᱟᱥ ᱨᱮᱜᱮ ᱦᱟᱸᱜ ᱢᱚᱱᱮ ᱮᱢ ᱦᱩᱭ ᱟᱠᱟᱱᱟ ᱦᱟᱸᱜ
ᱦᱩᱸ ᱦᱩᱸ
ᱦᱩᱸ ᱦᱩᱸ
ᱦᱳ
ᱛᱟᱨᱯᱚᱨ ᱟᱫᱚ ᱟᱯᱮ ᱚᱱᱟᱯᱮ ᱟᱯᱮ ᱚᱱᱟ ᱠᱚᱨᱮ ᱫᱚ ᱪᱮᱫ ᱯᱟᱛᱟ ᱠᱚ ᱦᱩᱭᱩᱜ ᱛᱟᱦᱮᱸᱱ ᱚᱱᱠᱟ ᱟᱵᱚ ᱥᱟᱱᱛᱟᱲ ᱠᱚᱣᱟᱜ ᱫᱚ
ᱦᱮᱸ ᱵᱟᱹᱞᱮᱧ ᱵᱩᱡᱫᱟ
ᱟᱯᱮ ᱚᱱᱟ ᱠᱚᱨᱮ ᱫᱚ ᱪᱮᱫ ᱢᱮᱞᱟ ᱠᱚ ᱟᱨᱠᱤ ᱯᱟᱛᱟ ᱠᱚ ᱦᱩᱭᱩᱜ ᱛᱟᱦᱮᱱᱟᱯᱮ ᱚᱱᱟ ᱠᱚᱨᱮ ᱫᱚ
ᱱᱛᱮ ᱯᱟᱛᱟ ᱦᱩᱭᱩᱜ ᱯᱟᱛᱟ ᱦᱮᱸ ᱯᱟᱛᱟ ᱜᱮ ᱤᱱᱟᱹ ᱟᱫᱚ ᱛᱚ ᱪᱮᱫ ᱦᱚᱸ ᱵᱟᱹᱱᱩᱜ ᱠᱟᱫᱟ
ᱚ
ᱯᱟᱛᱟ ᱯᱟᱛᱟ ᱢᱮᱞᱟ ᱦᱩᱭᱩᱜᱼᱟ ᱵᱟᱦᱟ ᱢᱮᱞᱟ ᱦᱩᱭᱩᱜᱼᱟ
ᱚᱻ ᱟᱸᱡᱚᱢ ᱵᱟᱲᱟ ᱦᱩᱭ ᱠᱟᱱ ᱜᱮᱭᱟ ᱚᱱᱛᱮᱱᱟᱜ ᱟᱨᱠᱤ
ᱦᱟᱸ
ᱟᱹᱰᱤ ᱱᱟᱯᱟᱭ ᱦᱩᱭᱩᱜᱼᱟ ᱱᱟᱯᱟᱭ ᱦᱩᱭᱩᱜᱼᱟ ᱥᱮ ᱪᱮᱫ ᱞᱮᱠᱟ ᱠᱚ ᱞᱟᱹᱭᱟᱠᱚ
ᱱᱟᱯᱟᱭ ᱜᱮ ᱦᱩᱭᱩᱜᱼᱟ
ᱚ
ᱟᱯᱮ ᱥᱮ ᱚᱱᱛᱮ ᱢᱟᱱᱮ ᱢᱟᱜ ᱢᱚᱬᱮ ᱦᱩᱭᱩᱜᱼᱟ ᱜᱮᱭᱟ ᱵᱟᱝ
ᱦᱮᱸ ᱦᱩᱭᱩᱜ ᱜᱮᱭᱟ ᱢᱟᱜᱢᱚᱬᱮ ᱠᱚ ᱟᱭᱢᱟ ᱴᱚᱴᱷᱟᱨᱮ ᱟᱭᱢᱟ ᱞᱮᱠᱮ ᱦᱩᱭᱩᱜ ᱜᱮᱭᱟ ᱵᱟᱦᱟ ᱥᱚᱦᱚᱨᱟᱭ ᱠᱚᱢᱟ ᱢᱮᱱᱟᱜ ᱜᱮᱭᱟ ᱯᱦᱤᱞ ᱞᱮᱠᱟ ᱫᱚ ᱟᱫᱚ ᱜᱚᱝᱠᱮ ᱠᱮ ᱵᱟᱝ ᱦᱩᱭᱩᱜ ᱠᱟᱱᱟ ᱱᱮᱛᱟᱨ ᱫᱚ ᱦᱩ ᱠᱟᱹᱢᱤ ᱠᱚ ᱦᱚᱲ ᱠᱚ ᱫᱚᱢᱮ ᱵᱟᱹᱲᱛᱤᱭᱟᱠᱟᱱ ᱛᱟᱵᱚᱱᱟ ᱵᱟᱝᱵᱚᱱ ᱥᱢᱚᱭᱚᱜ ᱠᱟᱱᱟ ᱵᱚᱱ ᱦᱩᱸ